ᱵᱟᱢ ᱠᱚᱞ ᱦᱚᱜᱮᱫ ᱛᱟᱦᱮᱸ ᱫᱚ
ᱦᱮᱸ ᱟᱪᱪᱷᱟ ᱞᱟᱹᱭᱫᱤᱧ ᱛᱮᱦᱮᱧ ᱫᱚ ᱚᱱᱠᱟ ᱤᱫᱤ ᱠᱟᱛᱮ ᱞᱟᱝ ᱪᱮᱫ ᱤᱫᱤ ᱠᱟᱛᱮᱞᱟᱝ ᱨᱚᱯ ᱯᱷᱚᱱ ᱞᱮᱠᱷᱟᱱ ᱱᱟᱯᱟᱭᱚᱜᱼᱟ ᱚᱱᱠᱟ ᱡᱟᱦᱱᱟᱜ ᱮᱢ ᱩᱭᱦᱟᱹᱨ ᱠᱟᱜ ᱠᱤ ᱟᱢ
ᱦᱩᱸ ᱚᱱᱠᱟ ᱩᱭᱦᱟᱹᱨ ᱫᱚ ᱵᱟᱹᱱᱩᱜ ᱠᱟᱫᱟ ᱢᱮᱱᱠᱷᱟᱱ ᱡᱟᱦᱟᱸ ᱫᱚ ᱵᱤᱦᱟᱹ ᱵᱟᱯᱞᱟ ᱤᱫᱤ ᱠᱟᱛᱮ ᱠᱟᱛᱮ ᱜᱮ ᱛᱟᱦᱚᱞᱮ ᱞᱟᱝ ᱜᱟᱞᱢᱟᱨᱟᱣ ᱜᱮ ᱛᱟᱦᱮᱱ ᱢᱟ ᱞᱚᱜᱚᱱᱚ ᱵᱷᱚᱡᱽ ᱠᱚ ᱡᱚᱢ ᱠᱚ ᱥᱮᱴᱮᱨᱚᱜᱼᱟ ᱠᱚ ᱟᱞᱮ ᱦᱚᱸ ᱡᱟᱱᱤᱡ ᱪᱚᱝ ᱞᱮ ᱪᱟᱞᱟᱜᱼᱟ ᱜᱟᱛᱮ ᱜᱟᱯᱟᱛᱮᱜ ᱫᱚ ᱦᱮᱸ ᱥᱮ
ᱟᱪᱪᱷᱟ ᱦᱮᱸ ᱛᱚᱵᱮ ᱛᱟᱦᱚᱞᱮ ᱟᱯᱮ ᱥᱮᱫ ᱫᱚ ᱚᱱᱠᱟ ᱮᱸ ᱢᱟᱱᱮ ᱚᱱᱠᱟ ᱟᱢᱟᱜ ᱵᱟᱲᱟᱭ ᱢᱮᱱᱟᱜᱼᱟ, ᱡᱮ ᱛᱤᱱᱟᱹᱜ ᱨᱚᱠᱚᱢ ᱵᱟᱯᱞᱟ ᱠᱚ ᱦᱩᱭᱩᱜ ᱜᱮᱭᱟ?
ᱟᱞᱮ ᱥᱮ ᱱᱤᱛᱚᱜ ᱫᱚ ᱵᱟᱨᱭᱟ ᱜᱮ ᱱᱤᱛᱚᱜ ᱫᱚ ᱦᱩᱭᱩᱜ ᱠᱟᱱᱟ, ᱦᱮᱸ ᱥᱮ ᱾
ᱦᱮᱸ ᱦᱮᱸ ᱾
ᱟᱫᱚ ᱤᱱᱟᱹ ᱞᱮᱠᱟ ᱨᱮ ᱚᱱᱟ ᱵᱟᱨᱭᱟ ᱵᱟᱯᱞᱟᱜ ᱜᱮ ᱟᱸᱻᱨ ᱚᱱᱮ ᱴᱩᱢᱠᱤ ᱫᱤᱯᱤᱞ ᱵᱟᱯᱞᱟ ᱢᱤᱫᱵᱟᱨ ᱧᱮᱞᱚᱜ ᱠᱟᱱ ᱜᱮᱭᱟ ᱦᱮᱸ ᱱᱤᱭᱟᱹ ᱫᱚ ᱴᱩᱢᱠᱤ ᱫᱤᱯᱤᱞ
ᱟᱪᱪᱷᱟ ᱟᱪᱪᱷᱟ
ᱟᱨ ᱛᱟᱯᱚᱨ ᱫᱩᱣᱟᱹᱨ ᱵᱟᱯᱞᱟ ᱟᱨ ᱢᱤᱫᱴᱟᱝ ᱦᱩᱭᱩᱜ ᱠᱟᱱᱟ ᱚᱱᱮ ᱡᱟᱦᱟᱸ ᱵᱟᱦᱟ ᱥᱟᱶᱦᱟ
ᱦᱳᱭ ᱦᱳᱭ ᱦᱳᱭ ᱦᱮᱸ
ᱟᱨ ᱚᱱᱟ ᱜᱤᱫᱽᱨᱟᱹ ᱠᱚ ᱪᱮᱫ ᱠᱚ ᱞᱟᱹᱭᱟ ᱰᱟᱴᱟ ᱠᱚ ᱚᱢᱚᱱ ᱟᱠᱚ ᱠᱷᱟᱱ ᱥᱮᱛᱟ ᱵᱟᱯᱞᱟ ᱥᱮ ᱫᱟᱹᱭᱦᱟᱹ ᱵᱟᱯᱞᱟ ᱾ ᱟᱨ ᱵᱟᱠᱷᱟᱱ ᱫᱚ ᱢᱚᱜᱽᱨᱟ ᱥᱤᱱᱟᱹᱱ ᱵᱚᱱ ᱢᱮᱛᱟ ᱠᱚ ᱠᱟᱱ ᱾
ᱤᱧ ᱦᱚᱸ ᱵᱟᱯᱞᱟ ᱫᱚ ᱚᱱᱠᱟ ᱫᱚᱢᱮ ᱡᱟᱹᱥᱛᱤ ᱫᱚ ᱵᱟᱹᱧ ᱵᱟᱲᱟᱭᱟ ᱮᱸ ᱠᱟ ᱩᱭᱦᱟᱹᱨ ᱵᱟᱝ ᱦᱤᱡᱩᱜ ᱠᱟᱱ ᱛᱤᱧᱟᱹ ᱡᱟᱦᱟᱸ ᱠᱚ ᱟᱵᱚᱣᱟᱜ ᱥᱟᱶᱛᱟ ᱮ ᱢᱮᱱᱟᱜᱼᱟ ᱾
ᱦᱩᱸ ᱾
ᱟᱫᱚ ᱚᱱᱟ ᱠᱚᱜᱤ ᱢᱤᱫ ᱵᱟᱨ ᱜᱤᱧ ᱩᱭᱦᱟᱹᱨ ᱠᱟᱜᱼᱟ, ᱚᱱᱟ ᱚᱱᱟᱜᱤᱧ ᱞᱟᱹᱭ ᱫᱟ ᱛᱟᱞᱦᱮ ᱡᱟᱦᱟᱸ ᱫᱚ ᱫᱩᱣᱟᱹᱨ ᱵᱟᱯᱞᱟ ᱛᱟᱨᱯᱚᱨᱮ ᱮᱸ ᱢᱮ ᱴᱟᱝ ᱫᱚ ᱟᱢᱮᱢ ᱞᱟᱹᱭ ᱠᱮᱫ ᱴᱩᱝᱠᱤ ᱫᱤᱯᱤᱞ ᱵᱟᱯᱞᱟ ᱾ ᱛᱟᱯᱚᱨᱮ ᱠᱳᱸᱰᱮᱞ ᱧᱟᱯᱟᱢ ᱡᱟᱦᱟᱸ ᱟᱨ ᱚᱱᱠᱟ ᱫᱚ ᱜᱟᱹᱨᱫᱤ ᱡᱟᱶᱟᱭ ᱵᱟᱯᱞᱟ ᱾ ᱟᱨ ᱚᱨᱼᱤᱛᱩᱫ ᱵᱟᱯᱞᱟ ᱾ ᱠᱤᱨᱤ ᱡᱟᱶᱟᱭ ᱵᱟᱯᱞᱟ, ᱱᱚᱝᱠᱟ ᱱᱟᱜ ᱟᱫᱚ ᱵᱟᱹᱧ ᱩᱭᱦᱟᱹᱨᱮᱜᱼᱟ ᱟᱨ ᱱᱤᱱᱟᱹᱜ ᱜᱤᱧ ᱩᱭᱦᱟᱹᱨ ᱠᱟᱜᱼᱟ ᱾ ᱟᱫᱚ ᱛᱟᱞᱦᱮᱮ ᱚᱱᱠᱟ ᱢᱤᱫᱴᱟᱝ ᱵᱟᱨᱭᱟᱢ ᱞᱟᱹᱭ ᱞᱮᱠᱷᱟᱱ ᱱᱟᱯᱟᱭ ᱠᱚᱜᱼᱟ ᱾
ᱪᱮᱫ?
ᱦᱮᱸ ᱫᱩᱣᱟᱹᱨ ᱵᱟᱯᱞᱟ ᱚᱠᱟ ᱞᱮᱠᱟ ᱠᱟᱛᱮ ᱦᱩᱭᱩᱜᱼᱟ ᱚᱱᱟᱜᱮ ᱡᱩᱫᱤ ᱠᱟᱹᱴᱤᱡ ᱮᱢ ᱞᱟᱹᱭ ᱞᱮᱠᱷᱟᱱ ᱾
ᱟᱨᱮ ᱫᱩᱣᱟᱹᱨ ᱵᱟᱯᱞᱟ ᱫᱚ ᱡᱟᱦᱟᱸ ᱫᱚ ᱥᱟᱨ ᱥᱟᱹᱜᱩᱱ ᱠᱟᱛᱮ ᱧᱮᱞ ᱧᱮᱯᱮᱞ ᱠᱟᱛᱮᱜ ᱦᱮᱸ ᱥᱮ ᱵᱟᱝ? ᱚᱲᱟᱜ ᱦᱚᱲᱟᱜ ᱠᱩᱥᱤᱼᱠᱩᱥᱟᱹᱞ ᱛᱟᱞᱟᱛᱮ ᱡᱟᱦᱟᱸ ᱵᱟᱯᱞᱟ ᱦᱩᱭᱩᱜᱼᱟ ᱤᱱᱟᱹᱜᱮ ᱫᱩᱣᱟᱹᱨ ᱵᱟᱯᱞᱟ ᱾ ᱥᱟᱨ ᱥᱟᱹᱜᱩᱱ ᱵᱟᱯᱞᱟ ᱞᱮ ᱢᱮᱛᱟᱜᱼᱟ ᱾
ᱯᱞᱟ ᱟᱪᱪᱷᱟ, ᱟᱪᱪᱷᱟ, ᱦᱮᱸ ᱾ ᱟᱨ ᱡᱟᱦᱟᱸ ᱚᱨᱼᱤᱛᱩᱫ ᱵᱟᱯᱞᱟ ᱚᱱᱟ ᱫᱚ ᱚᱠᱟ ᱞᱮᱠᱟ ᱛᱟᱦᱚᱞᱮ? ᱠᱚ ᱵᱟᱲᱟᱭ ᱢᱮᱱᱟᱜ ᱛᱟᱢᱟ
ᱚᱨᱼᱤᱛᱩᱫ, ᱚᱱᱟ ᱫᱚ ᱦᱟᱱᱮ ᱞᱟᱦᱟ ᱦᱩᱭᱩᱜ ᱛᱟᱦᱮᱸᱜ, ᱦᱮᱸᱥᱮ?
ᱦᱮᱸ ᱦᱮᱸ, ᱚᱨᱼᱤᱛᱩᱫ ᱵᱟᱯᱞᱟ ᱫᱚ ᱯᱟᱹᱦᱤᱞ ᱦᱩᱭᱩᱜ ᱛᱟᱦᱮᱸᱜᱼᱟ ᱦᱮᱸ ᱾
ᱱᱤᱛᱚᱜ ᱫᱚᱠᱚ ᱛᱷᱩᱠᱩᱢ ᱦᱟᱛᱟᱲ ᱠᱟᱫᱟ ᱪᱮ ᱫᱟ ᱚᱱᱟ ᱢᱟᱢᱟ ᱠᱚ ᱞᱟᱹᱭ ᱫᱟᱠᱚ ᱫᱚᱢᱮ ᱠᱟᱹᱭᱡᱟ ᱠᱷᱟᱹᱯᱟᱹᱨᱤ ᱦᱩᱭᱩᱜ
ᱦᱮᱸ ᱦᱮᱸ, ᱚᱱᱟ ᱛᱚ ᱯᱟᱹᱦᱤᱞ ᱚᱱᱠᱟ ᱫᱚᱢᱮ ᱮᱴᱠᱮᱼᱴᱚᱬᱮ ᱦᱩᱭᱩᱜ ᱠᱟᱱ ᱛᱟᱠᱚ ᱛᱟᱦᱮᱸᱫᱚᱜᱼᱟ ᱾
ᱯᱟᱹᱦᱤᱞ ᱥᱩᱢᱩᱝ ᱫᱚ ᱵᱟᱝ ᱱᱤᱛ ᱦᱚᱸ ᱡᱩᱫᱤ ᱚᱱᱟ ᱦᱩᱭ ᱠᱚᱜᱼᱟ, ᱱᱤᱛ ᱦᱚᱸ ᱚᱱᱟ ᱮᱴᱠᱮᱼᱴᱚᱬᱮ ᱫᱚ ᱦᱩᱭ ᱠᱚᱜ ᱜᱮᱭᱟ ᱦᱮᱸ ᱥᱮ ᱵᱟᱝ?
ᱱᱤᱛᱚᱜ ᱫᱚ ᱵᱟᱝ ᱦᱩᱭᱩᱜ ᱠᱟᱱᱟ ᱚᱱᱟ ᱫᱚ ᱾
ᱮᱠᱵᱟᱨᱮ ᱢᱟᱱᱮ ᱩᱱᱤ ᱠᱩᱲᱤ ᱜᱤᱫᱽᱨᱟᱹ ᱵᱤᱨᱩᱫ ᱨᱮᱱᱟᱜ ᱚᱱᱟ ᱫᱚ ᱠᱟᱹᱢᱤ ᱦᱚᱨᱟ ᱠᱟᱱᱟ ᱦᱮᱸᱥ ᱮ ᱩᱸᱦ
ᱠᱩᱲᱤ ᱜᱤᱫᱽᱨᱟᱹ ᱦᱚᱸ ᱢᱤᱫᱴᱟᱝ ᱟᱭᱟᱜ ᱢᱤᱫᱴᱟᱝ ᱩᱭᱦᱟᱹᱨ ᱵᱷᱟᱵᱽᱱᱟ ᱦᱮᱱᱟᱜ ᱠᱟᱫᱟ ᱥᱮ ᱚᱠᱟ ᱞᱮᱠᱟᱱ ᱠᱚᱲᱟ ᱜᱤᱫᱽᱨᱟᱹ ᱤᱧᱤᱧ ᱠᱷᱚᱡᱚᱜ ᱠᱟᱱᱟ ᱾ ᱦᱮᱸᱥ
ᱦᱮᱸ ᱦᱮᱸ ᱾
ᱚᱱᱟ ᱞᱮᱠᱟ ᱛᱮ ᱩᱱᱤ ᱛᱚ ᱟᱨ ᱚᱱᱟᱨᱮ ᱵᱟᱭ ᱧᱟᱢᱮᱫ ᱛᱟᱦᱮᱸᱜᱼᱟ ᱾
ᱦᱮᱸ ᱚᱱᱟ ᱫᱚ ᱡᱟᱦᱟᱸ ᱠᱚ ᱞᱟᱹᱭᱮᱫ ᱛᱟᱦᱮᱸᱱᱟ ᱡᱮ ᱠᱩᱲᱤ ᱜᱤᱫᱽᱨᱟᱹ ᱚᱱᱟ ᱫᱚ ᱮᱸ ᱢᱮ ᱠᱚᱲᱟ ᱜᱤᱫᱽᱨᱟᱹ ᱡᱩᱫᱤ ᱠᱩᱥᱤᱜ ᱠᱟᱱ ᱛᱟᱦᱮᱸᱫ ᱮ ᱠᱩᱲᱤ ᱜᱤᱫᱽᱨᱟᱹ ᱡᱳᱨ ᱠᱟᱛᱮᱜ ᱜᱮ
ᱦᱩᱸ ᱾
ᱢᱟᱱᱮ ᱡᱳᱨ ᱠᱟᱛᱮᱜ ᱜᱮ ᱩᱱᱤ ᱠᱩᱲᱤ ᱜᱤᱫᱽᱨᱟᱹ ᱠᱚ ᱵᱟᱯᱞᱟᱭᱮ ᱠᱟᱱ ᱛᱟᱦᱮᱸᱜᱱᱟ ᱦᱮᱸ ᱤᱛᱩᱫ ᱟᱭ ᱠᱟᱱ ᱛᱟᱦᱮᱸᱱᱟᱭ ᱾ ᱟᱫᱚ ᱱᱳᱠᱩ ᱦᱚᱸᱭ ᱢᱟᱱᱮ ᱠᱩᱲᱤ ᱜᱤᱫᱽᱨᱟᱹ ᱠᱩᱥᱤ ᱨᱟᱹᱡᱤ ᱫᱚ ᱵᱟᱠᱚ ᱠᱩᱞᱤᱭᱮ ᱠᱟᱱ ᱛᱟᱦᱮᱸᱫᱼᱟ ᱡᱮ ᱦᱮᱸᱼᱦᱮᱸ, ᱵᱟᱠᱚ ᱧᱮᱞ ᱞᱮᱫ ᱛᱟᱦᱮᱸᱫᱼᱟ ᱾
ᱠᱟᱛᱷᱟ ᱫᱚ
ᱦᱮᱸ, ᱟᱪᱼᱪᱷᱟ ᱦᱩᱸ ᱾ ᱛᱟᱦᱞᱮ ᱱᱤᱛᱚᱜ ᱟᱜ ᱚᱠᱛᱚ ᱨᱮᱫᱚ ᱚᱱᱠᱟ ᱟᱯᱮ ᱥᱮᱫ ᱫᱚ ᱡᱟᱹᱟᱥ ᱛᱤ ᱪᱮᱫ ᱞᱮᱠᱟ ᱵᱟᱯᱞᱟ ᱠᱚ ᱦᱩᱭᱩᱜ ᱠᱟᱱᱟ ᱡᱮ ᱱᱚᱜᱼᱚᱭ ᱡᱟᱦᱟᱸᱢ ᱞᱟᱹᱭ ᱠᱮᱫᱟ ᱫᱩᱣᱟᱹᱨ ᱵᱟᱯᱞᱟ ᱟᱨᱦᱚᱸ ᱡᱟᱦᱟᱸ ᱢᱮᱱᱟᱜ ᱜᱮᱭᱟ ᱟᱸᱜᱤᱨ ᱟᱸᱜᱤᱨ ᱧᱟᱯᱟᱢ
ᱟᱹᱭ ᱟᱸᱜᱤᱨ ᱨᱮᱱᱟᱜ ᱡᱟᱦᱟᱸ ᱠᱳᱸᱰᱮᱞ ᱧᱟᱯᱟᱢ ᱵᱟᱯᱞᱟ ᱚᱱᱟ ᱫᱚ ᱦᱮᱱᱟᱜ ᱠᱟᱜ ᱜᱤᱭᱟ ᱾ ᱚᱱᱟ ᱫᱚ ᱛᱟᱦᱮᱸ ᱤᱫᱤᱜ ᱜᱮᱭᱟ ᱚᱱᱟ ᱜᱮ ᱥᱟᱸᱜᱮ ᱵᱟᱯᱞᱟ ᱦᱩᱭᱩᱜ ᱠᱟᱱᱟ ᱱᱤᱛᱳ ᱫᱚ, ᱠᱳᱸᱰᱮᱞ ᱤᱫ ᱤᱭᱟᱜᱤ ᱟᱫᱚ ᱵᱟᱹᱨᱭᱟᱹᱛ ᱠᱚᱫᱚ ᱟᱞᱮ ᱦᱚᱸ ᱵᱟᱞᱮ ᱧᱟᱢ ᱮᱫᱟ ᱡᱮ ᱵᱟᱹᱨᱭᱟᱹᱛ ᱨᱮ ᱱᱟᱥᱮ ᱞᱮ ᱨᱟᱹᱥᱠᱟ ᱨᱤᱠᱟᱹᱭᱟ ᱫᱚᱝ ᱞᱮ ᱮᱱᱮᱡᱼᱟ ᱾ ᱦᱮᱸ ᱥᱮ? ᱵᱟᱨᱮᱛ ᱠᱩᱲᱤ ᱜᱮ ᱡᱟ ᱜᱮᱞᱮ ᱦᱤᱞᱟᱹᱣ ᱵᱟᱲᱟ ᱠᱚᱣᱟ ᱵᱟᱝ ᱜᱟᱱᱚᱜ ᱠᱟᱱᱟ ᱚᱱᱟ ᱦᱚᱸ ᱾ ᱱᱚᱣᱟ ᱜᱮ ᱫᱩᱠ ᱫᱚ ᱟᱞᱮᱭᱟᱜ ᱫᱚ ᱟᱨᱠᱤ ᱾
ᱟᱪᱪᱷᱟ ᱦᱮᱸ ᱱᱤᱛᱚᱜ ᱫᱚ ᱚᱱᱠᱟ ᱡᱟᱹᱥᱛᱤ ᱫᱚ ᱠᱚᱸᱰᱮᱞ ᱧᱟᱯᱟᱢ ᱵᱟᱯᱞᱟ ᱜᱮ ᱦᱩᱭᱩᱜ ᱠᱟᱱᱟ ᱾ ᱟᱨ ᱡᱟᱦᱟᱸ ᱫᱚ ᱦᱚᱸᱭ ᱵᱟᱯᱞᱟ ᱠᱚᱫᱚ ᱟᱹᱰᱤ ᱠᱚᱢ ᱜᱮ ᱦᱩᱭᱩᱜ ᱠᱟᱱᱟ ᱱᱤᱛᱚᱜ ᱡᱟᱦᱟᱸ ᱧᱮᱞᱚᱜ ᱠᱟᱱᱟ ᱾ ᱟᱫᱚ ᱡᱟᱦᱟᱸ ᱫᱩᱣᱟᱹᱨ ᱵᱟᱯᱞᱟ ᱚᱱᱟ ᱨᱮᱫᱚ ᱠᱟᱹᱴᱤᱡ ᱡᱟᱹᱥᱛᱤ ᱧᱚᱜᱼᱟ ᱡᱟᱦᱟᱸᱭ ᱵᱟᱯᱞᱟᱜ ᱠᱟᱱᱟ ᱩᱱᱤ ᱠᱷᱚᱱᱟᱜ ᱡᱟᱹᱥᱛᱤ ᱡᱟᱦᱟᱸᱭ ᱟᱛᱳ ᱠᱚᱨᱮᱱ ᱦᱚᱲ ᱢᱮᱱᱟᱜ ᱠᱚᱣᱟ ᱩᱱᱠᱩᱣᱟᱜ ᱜᱮ ᱡᱟᱹᱥᱛᱤ ᱢᱟᱱᱮ ᱨᱟᱹᱥᱠᱟᱹ ᱦᱩᱭᱩᱜ ᱛᱟᱠᱚᱣᱟ ᱥᱮ ᱨᱟᱹᱥᱠᱟᱹ ᱵᱩᱡᱷᱟᱹᱜᱼᱟ
ᱴᱷᱤᱠ ᱟᱫᱚ ᱤᱱᱟᱹ ᱠᱟᱛᱷᱟ ᱜᱮᱛᱚ ᱚᱱᱮ ᱫᱤᱠᱩ ᱠᱟᱛᱷᱟ ᱛᱮᱠᱚ ᱞᱟᱹᱭ ᱠᱟᱜ ᱜᱮᱭᱟ ᱡᱟᱨ ᱵᱤᱦᱟ ᱛᱟᱨ ᱢᱚᱱ ᱱᱟᱭ ᱯᱟᱲᱟ ᱯᱩᱲᱥᱤᱨ ᱜᱷᱩᱢ ᱱᱟᱭ ᱠᱟᱛᱷᱟ ᱫᱚ ᱤᱱᱟ ᱠᱚ ᱞᱟᱹᱭ
ᱦᱮᱸ ᱦᱮᱸ ᱮᱠᱫᱚᱢ ᱦᱮᱸ ᱚᱱᱠᱟ ᱜᱮ ᱟᱹᱰᱤ ᱠᱤᱪᱷᱩ ᱢᱟᱱᱮ ᱮᱱᱮᱡ ᱥᱮᱨᱮᱧ ᱠᱚ ᱦᱩᱭᱩᱜᱼᱟ ᱛᱟᱨᱯᱚᱨᱮ ᱢᱟᱱᱮ ᱟᱹᱰᱤ ᱢᱤᱫᱴᱟᱝ ᱟᱞᱟᱫᱟ ᱢᱤᱫᱴᱟᱝ ᱡᱟᱦᱟᱸ ᱫᱩᱣᱟᱹᱨ ᱵᱟᱯᱞᱟ ᱚᱱᱟ ᱫᱚ ᱡᱚᱛᱚ ᱦᱚᱲ ᱜᱮ ᱢᱤᱫᱴᱟᱝ ᱟᱞᱟᱫᱟ ᱢᱤᱫᱴᱟᱝ ᱨᱟᱹᱥᱠᱟᱹ ᱠᱚ ᱚᱱᱩᱵᱷᱚᱵ ᱫᱟᱲᱮᱭᱟᱜᱼᱟ ᱟᱨ ᱡᱟᱦᱟᱸ ᱱᱚᱣᱟ ᱠᱚᱸᱰᱮᱞ ᱧᱟᱯᱟᱢ ᱵᱟᱯ ᱡᱟᱦᱟᱸ ᱦᱩᱭᱩᱜ ᱠᱟᱱᱟ ᱛᱟᱭᱚᱢ ᱛᱮ ᱡᱟᱦᱟᱸ ᱱᱚᱣᱟ ᱵᱟᱦᱟ ᱥᱟᱦᱟ ᱠᱚ ᱞᱟᱹᱭ ᱫᱟ ᱟᱫᱚ ᱱᱚᱣᱟ ᱨᱮᱫᱚ ᱚᱱᱠᱟ ᱨᱟᱹᱥᱠᱟᱹ ᱵᱩᱡᱷᱟᱹᱜ ᱨᱮᱦᱚᱸ ᱢᱟᱱᱮ ᱡᱟᱦᱟᱸ ᱞᱮᱠᱟ ᱫᱩᱣᱟᱹᱨ ᱵᱟᱯᱞᱟᱨᱮ ᱨᱟᱹᱥᱠᱟᱹ ᱵᱩᱡᱷᱟᱹᱣ ᱠᱚᱜᱼᱟ ᱚᱱᱠᱟ ᱞᱮᱠᱟ ᱫᱚ ᱵᱟᱝ ᱵᱩᱡᱷᱟᱹᱜᱼᱟ
ᱱᱚᱣᱟ ᱨᱮᱱᱟᱜ ᱠᱟᱹᱢᱤ ᱦᱚᱨᱟ ᱫᱚ ᱦᱩᱰᱤᱧ ᱢᱟᱪᱷᱟ ᱭᱮᱱᱟ ᱥᱮ
ᱦᱮᱸ ᱱᱚᱣᱟ ᱨᱮᱱᱟᱜ ᱠᱟᱹᱢᱤ ᱦᱚᱨᱟ ᱫᱚ ᱦᱩᱰᱤᱧ ᱢᱟᱪᱷᱟ ᱭᱮᱱᱟ
ᱚᱱᱟ ᱨᱟᱹᱥᱠᱟᱹ ᱨᱮᱱᱟᱝ ᱟᱸᱜᱚᱡᱽ ᱥᱮ ᱨᱟᱹᱥᱠᱟᱹ ᱜᱮ ᱵᱟᱝ ᱛᱟᱦᱮᱸ ᱞᱮᱱᱟ ᱚᱱᱟ ᱫᱚ ᱠᱷᱟᱹᱞᱤ ᱵᱟᱯᱞᱟ ᱛᱮᱫ ᱦᱩᱭ ᱯᱩᱨᱟᱹᱣᱮᱱ ᱛᱟᱹᱠᱤᱱᱟ
ᱦᱳᱭ ᱦᱳᱭ ᱦᱳᱭ ᱵᱟᱯᱞᱟ ᱠᱟᱹᱢᱤ ᱛᱮᱫ
ᱵᱟᱯᱞᱟᱜᱼᱟᱢ ᱦᱮᱸ ᱥᱮ ᱵᱟᱝ ᱤᱧ ᱞᱤᱫᱤᱧ ᱦᱳᱭᱛᱳ ᱟᱵᱤᱱ ᱛᱟᱞᱟᱨᱮ ᱥᱟᱹᱜᱟᱹᱭ ᱦᱮᱱᱟᱜᱼᱟ ᱴᱷᱤᱠ ᱜᱮᱭᱟ ᱢᱮᱱᱠᱷᱟᱱ ᱚᱱᱟ ᱥᱟᱹᱜᱟᱹᱭ ᱜᱮ ᱡᱩᱫᱤ ᱱᱚᱣᱟ ᱥᱟᱨ ᱥᱟᱹᱜᱩᱱ ᱛᱟᱞᱟᱛᱮ ᱵᱟᱯᱞᱟ ᱥᱟᱜᱮ ᱯᱩᱨᱟᱹᱣ ᱠᱟᱜ ᱠᱷᱟᱱ ᱫᱚ ᱛᱤᱱᱟᱹᱜ ᱱᱟᱯᱟᱭ ᱠᱚᱜᱼᱟ ᱦᱮᱸᱥᱮ
ᱦᱮᱸ ᱦᱮᱸ ᱚᱱᱟ ᱫᱚ ᱮᱠᱫᱚᱢ ᱦᱮᱸ ᱦᱮᱸ ᱚᱱᱠᱟ ᱥᱟᱨ ᱥᱟᱹᱜᱩᱱ ᱠᱟᱛᱮ ᱵᱟᱯᱞᱟ ᱜᱮ ᱢᱤᱫᱴᱟᱱ ᱟᱹᱰᱤ ᱨᱟᱹᱥᱠᱟᱹ ᱵᱩᱡᱷᱟᱹᱜᱼᱟ
ᱴᱷᱤᱠ
ᱡᱟᱦᱟᱸ ᱧᱮᱞ ᱠᱟᱱᱟ
ᱟᱨ ᱠᱟᱹᱢᱤ ᱦᱚᱨᱟ ᱦᱚᱸ ᱧᱮᱞᱚᱜᱚᱜ ᱠᱟᱱᱟ ᱱᱚᱜᱼᱚ ᱱᱚᱝᱠᱟ ᱡᱩᱫᱤ ᱟᱵᱚ ᱫᱩᱣᱟᱹᱨ ᱵᱟᱯᱞᱟ ᱵᱟᱹᱜᱤ ᱠᱟᱛᱮᱜ ᱚᱱᱟ ᱠᱚᱸᱰᱮᱞ ᱧᱟᱯᱟᱢ ᱵᱟᱯᱞᱟ ᱜᱮ ᱥᱟᱸᱜᱮ ᱦᱩᱭ ᱤᱫᱤᱭᱟ ᱟᱫᱚ ᱫᱩᱣᱟᱹᱨ ᱵᱟᱯᱞᱟ ᱨᱮᱱᱟᱜ ᱟ ᱨᱤ ᱨᱟᱹᱭ ᱨᱤᱛ ᱠᱚ ᱥᱟᱱᱟᱢᱟᱜ ᱟᱵᱚ ᱵᱟᱹᱭ ᱵᱟᱹᱭ ᱛᱮᱵᱚᱱ ᱦᱤᱲᱤᱧ
ᱪᱟᱵᱟᱜᱼᱟ ᱦᱮᱸ
ᱦᱤᱲᱤᱧᱚᱜ-ᱟ ᱥᱮ ᱟᱫᱚ ᱵᱟᱠᱚ ᱞᱟᱹᱭᱟ ᱟᱵᱚ ᱫᱚ ᱪᱮᱫ ᱞᱮᱠᱟ ᱡᱟᱦᱟᱸ ᱢᱤᱫᱴᱟᱝ ᱛᱟᱨᱣᱟᱞ ᱥᱮ ᱠᱟᱹᱴᱟᱹᱨᱤ ᱛᱮᱟᱱᱟᱜ ᱜᱮ ᱡᱩᱫᱤᱢ ᱞᱟᱹᱭᱟ ᱟᱢ ᱡᱩᱫᱤ ᱵᱟᱢ ᱜᱷᱟᱥᱟᱣ ᱢᱟᱡᱟᱣ ᱤᱫᱤᱭᱟ ᱚᱱᱟ ᱫᱚ ᱚᱴᱳᱢᱮᱴᱤᱠᱞᱤ ᱚᱱᱟ ᱫᱚ ᱛᱷᱳᱵᱽᱲᱳᱜᱼᱟ
ᱦᱮᱸ ᱦᱮᱸ ᱮᱠᱫᱚᱢ
ᱛᱟᱦᱚᱞᱮ ᱟᱢ ᱜᱷᱟᱥᱟᱣ ᱢᱟᱡᱟᱣ ᱤᱫᱤ ᱠᱚᱛᱛᱮ ᱜᱮᱞᱮ ᱚᱱᱟᱨᱮ ᱟᱢ ᱟᱲᱜᱚᱱ ᱦᱩᱭᱩᱜ ᱛᱟᱢᱟ ᱚᱱᱟ ᱠᱟᱹᱢᱤ ᱜᱮ ᱵᱟᱢ ᱵᱮᱵᱷᱟᱨ ᱞᱮᱠᱷᱟᱱ ᱫᱚ ᱦᱤᱲᱤᱧᱚᱜᱼᱟ ᱥᱮ ᱟᱫᱚ ᱦᱟᱱᱮ ᱮᱛᱚᱢ ᱠᱚᱭᱮ ᱠᱟᱛᱮ ᱠᱟᱛᱮ ᱵᱷᱮᱜᱟᱨ ᱵᱷᱮᱜᱟᱨ ᱚᱱᱟ ᱵᱟᱠᱚ ᱞᱟᱹᱭᱟ ᱵᱷᱮᱜᱟᱨ ᱵᱷᱮᱜᱟᱨ ᱫᱤᱥᱚᱢ ᱵᱷᱮᱜᱟᱨ ᱵᱷᱮᱜᱟᱨ ᱟᱹᱨᱤᱪᱟᱹᱞᱤ ᱪᱮᱫ ᱞᱮᱠᱮ ᱞᱮᱠᱟᱨᱮ ᱦᱩᱭ ᱠᱟᱱᱟ ᱱᱚᱜ-ᱚ ᱱᱚᱝᱠᱟ ᱠᱟᱛᱮᱫ ᱠᱚ ᱟᱹᱨᱤᱪᱟᱹᱞᱤ ᱠᱚ ᱵᱮᱱᱟᱣ ᱡᱟᱭᱜᱟ ᱨᱮ ᱦᱳᱭᱥᱮ
ᱫᱚ ᱟᱵᱚᱣᱟᱜ ᱡᱟᱦᱟᱸ ᱥᱟᱶᱛᱟ ᱨᱮ ᱢᱮᱱᱟᱜ ᱚᱱᱟ ᱠᱚᱫᱚ ᱟᱵᱚ ᱵᱚᱱ ᱠᱚᱨᱟᱣ ᱞᱮᱠᱷᱟᱱ ᱜᱮ ᱱᱟᱯᱟᱭᱚᱜᱼᱟ ᱡᱩᱫᱤ ᱟᱨ ᱡᱩᱫᱤ ᱵᱚᱱ ᱦᱤᱲᱤᱧᱟ ᱛᱟᱦᱚᱞᱮ ᱟᱫᱚ ᱚᱱᱠᱟ ᱚᱱᱠᱟ ᱛᱮᱜᱮ ᱡᱟᱦᱟᱸᱭ ᱟᱵᱚᱨᱮᱱ ᱛᱟᱭᱚᱢ ᱫᱟᱨᱟᱢ ᱯᱚᱼᱯᱚᱝᱲᱟᱸ ᱠᱚᱠᱚ ᱦᱤᱡᱩᱜᱼᱟ ᱩᱱᱠᱩ ᱢᱟᱛᱚ ᱱᱚᱣᱟ ᱨᱮᱱᱟᱜ ᱪᱮᱫ ᱦᱚᱸ ᱜᱮ ᱵᱟᱠᱚ ᱵᱩᱡᱷᱟᱹᱣ ᱫᱟᱲᱮᱭᱟᱜᱼᱟ ᱥᱮ ᱡᱮ ᱪᱮᱫ ᱠᱚ ᱛᱟᱦᱮᱸ ᱠᱟᱱᱟ ᱥᱮ ᱵᱟᱝ ᱛᱟᱦᱮᱸ ᱠᱟᱱᱟ
ᱴᱷᱤᱠ ᱠᱟᱛᱷᱟ ᱫᱚ ᱤᱱᱟᱹᱜᱮ
ᱦᱳᱭ ᱟᱞᱮ ᱥᱮᱫ ᱦᱚᱸ ᱚᱱᱠᱟᱜ ᱜᱮ ᱵᱟᱯᱞᱟ ᱫᱚ ᱱᱤᱛᱳᱜ ᱫᱚ ᱜᱚᱴᱟ ᱜᱮ ᱧᱮᱞᱚᱜ ᱠᱟᱱᱟ ᱡᱮ ᱡᱟᱹᱥᱛᱤ ᱠᱚᱸᱰᱮᱞ ᱧᱟᱯᱟᱢ ᱵᱟᱯᱞᱟ ᱜᱮ ᱦᱩᱭᱩᱜ ᱠᱟᱱᱟ ᱾
ᱦᱮᱸ ᱾ ᱟᱫᱚ ᱦᱟᱱᱮ ᱢᱤᱫ ᱠᱟᱛᱷᱟ ᱠᱚ ᱞᱟᱹᱭᱮᱫ ᱫᱚ ᱤᱧ ᱫᱚ ᱦᱚᱲᱟᱜ ᱫᱩᱞᱟᱹᱲ ᱫᱚ ᱵᱟᱹᱧ ᱵᱟᱯᱞᱟ-ᱟ ᱾ ᱵᱟᱯᱞᱟᱭᱟ ᱤᱧᱟᱹᱜ ᱫᱩᱞᱟᱹᱲ ᱜᱤᱧ ᱵᱟᱯᱞᱟᱭᱟ ᱾ ᱚᱱᱟ ᱠᱟᱛᱷᱟ ᱜᱮᱠᱚ ᱞᱟᱹᱭᱮᱫ ᱠᱷᱟᱹᱛᱤᱨ ᱛᱮᱜᱮ ᱱᱚᱝᱠᱟ ᱠᱚ ᱟᱸᱜᱤᱨ ᱟᱜᱩ ᱡᱚᱝ ᱠᱟᱱᱟ ᱠᱚ ᱾
ᱦᱳᱭ ᱦᱳᱭ ᱛᱟᱦᱚᱞᱮ ᱟᱯᱮ ᱥᱮᱫ ᱫᱚ ᱚᱱᱠᱟ ᱮᱸ ᱮᱸ ᱪᱮᱫ ᱪᱮᱫ ᱯᱚᱨᱚᱵᱽ ᱠᱚ ᱦᱩᱭᱩᱜ ᱜᱮᱭᱟ ᱱᱚᱜᱼᱚᱭ ᱟᱵᱚᱣᱟᱜ ᱥᱟᱶᱛᱟ ᱨᱮᱱᱟᱜ ᱡᱟᱦᱟᱸ ᱢᱮᱱᱟᱜᱼᱟ?
ᱥᱟᱶᱛᱟ ᱨᱮᱱᱟᱜ ᱥᱟᱱᱟᱢᱟᱜ ᱜᱮ ᱦᱩᱭᱩᱜᱼᱟ ᱮᱠᱢᱟᱛᱚ ᱩᱛᱨᱩ ᱢᱤᱫᱴᱟᱝ ᱜᱮ ᱵᱟᱝ ᱦᱩᱭᱩᱜᱼᱟ ᱚᱱᱟ ᱠᱟᱨᱟᱢ ᱛᱮᱫ ᱛᱮ ᱾ ᱚᱱᱠᱟ ᱵᱟᱝ ᱦᱩᱭᱩᱜ ᱜᱮᱭᱟ ᱚᱱᱟ ᱫᱚ ᱾ ᱚᱲᱟᱜ ᱨᱮᱱᱟᱜ ᱨᱮᱜᱮ ᱧᱮᱞ ᱠᱟᱛᱮᱫ ᱜᱮ ᱚᱱᱟ ᱫᱚ ᱚᱱᱟ ᱠᱟᱹᱢᱤ ᱫᱚ ᱦᱩᱭᱩᱜ ᱛᱟᱦᱮᱸᱫ ᱾
ᱟᱪᱪᱷᱟ ᱦᱮᱸ ᱟᱞᱮᱥᱮᱫ ᱦᱚᱸ ᱚᱱᱠᱟ ᱦᱩᱭ ᱫᱚ ᱦᱩᱭᱩᱜ ᱜᱮᱭᱟ ᱟᱨ ᱡᱚᱛᱚ ᱡᱷᱚᱛᱚ ᱫᱚ ᱵᱟᱝ ᱦᱩᱭᱩᱜᱼᱟ ᱡᱷᱚᱛᱚ ᱫᱚ ᱚᱱᱠᱟ ᱵᱟᱝ ᱦᱩᱭᱩᱜ ᱛᱟᱞᱮ ᱜᱮ ᱵᱟᱹᱧ ᱞᱟᱹᱭᱟ ᱡᱮ ᱦᱩᱭᱩᱜᱼᱟ ᱢᱮᱱᱛᱮ ᱪᱮᱫᱟᱜ ᱚᱱᱠᱟ ᱵᱟᱦᱟ ᱦᱩᱭᱩᱜᱼᱟ ᱟᱨ ᱥᱚᱦᱚᱨᱟᱭ ᱦᱩᱭᱩᱜᱼᱟ ᱾ ᱟᱨ ᱚᱱᱠᱟ ᱫᱚ ᱡᱟᱦᱟᱸ ᱢᱟᱜ ᱢᱚᱬᱮ ᱛᱟᱨᱯᱚᱨᱮ ᱠᱟᱨᱟᱢ ᱚᱱᱟ ᱠᱚᱫᱚ ᱱᱟᱜ ᱠᱷᱟᱱ ᱟᱞᱮ ᱫᱚ ᱵᱟᱝ ᱦᱩᱭᱩᱜ ᱛᱟᱞᱮ ᱜᱮᱭᱟ
ᱚ ᱾
ᱥᱩᱫᱷᱩ ᱚᱱᱟᱠᱤᱱ ᱵᱟᱨᱭᱟ ᱜᱮ ᱢᱟᱨᱟᱝ ᱯᱚᱨᱚᱵᱽ ᱫᱚ ᱱᱟᱜ ᱠᱷᱟᱱ ᱦᱩᱭᱩᱜᱼᱟ ᱾ ᱟᱫᱚ ᱛᱟᱦᱚᱞᱮ ᱟᱯᱮᱥᱮᱫ ᱫᱚ ᱢᱟᱜᱽ ᱢᱚᱬᱮ ᱫᱚ ᱦᱩᱭᱩᱜ ᱜᱮᱭᱟ?
ᱦᱮᱸ ᱢᱟᱜ ᱢᱚᱬᱮ ᱟᱞᱮ ᱥᱮᱫ ᱫᱚ ᱦᱩᱭᱩᱜ ᱜᱮᱭᱟ ᱚᱱᱟ ᱦᱚᱸ ᱾ ᱠᱟᱞᱚᱢ ᱜᱮ ᱟᱞᱮ ᱦᱚᱸᱞᱮ ᱢᱟᱜᱽ ᱢᱚᱬᱮᱭᱟ ᱟᱨᱠᱤ ᱦᱤᱡᱩᱜ ᱛᱟᱵᱚᱱ ᱯᱮ ᱾ ᱟᱫᱚ ᱱᱚᱝᱠᱟ ᱛᱮᱜᱮ ᱱᱮᱣᱛᱟ ᱦᱮᱸ ᱥᱮ ᱾
ᱦᱮᱸ ᱦᱮᱸ ᱮᱠᱫᱚᱢ ᱾ ᱟᱪᱪᱷᱟ ᱛᱟᱦᱚᱞᱮ ᱢᱟᱜᱽ ᱢᱚᱬᱮ ᱫᱚ ᱪᱮᱫ ᱞᱮᱠᱟ ᱯᱮ ᱢᱟᱜᱽ ᱢᱚᱬᱮ ᱯᱮ ᱠᱚᱨᱟᱣ ᱜᱮᱭᱟ? ᱚᱱᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ ᱚᱱᱠᱟ ᱤᱧᱟᱹᱜ ᱫᱚ ᱵᱟᱲᱟᱭ ᱵᱟᱹᱱᱩᱜ ᱟᱠᱟᱫᱼᱟ ᱛᱚ ᱾
ᱟᱫᱚ ᱱᱤᱝᱠᱟᱹᱜᱮ ᱵᱟᱦᱟ ᱡᱟᱦᱟᱸ ᱞᱮᱠᱟᱭ ᱤᱱᱟᱹᱞᱮᱠᱟ ᱜᱮ ᱟᱫᱚ ᱵᱟᱦᱟ ᱨᱮᱫᱚ ᱟᱞᱮ ᱫᱚ ᱦᱩᱰᱤᱧ ᱢᱟᱪᱷᱟ ᱾ ᱫᱟᱲᱮᱞᱮ ᱮᱢ ᱠᱚᱣᱟ ᱟᱨ ᱢᱟᱜᱢᱚᱬᱮ ᱫᱚ ᱟᱨ ᱞᱟᱹᱴᱩ ᱫᱟᱲᱮ ᱞᱮ ᱮᱢᱟ ᱮᱢ ᱠᱚᱣᱟ ᱦᱚᱭ ᱥᱮ ᱾
ᱦᱮᱸ ᱦᱮᱸ ᱟᱪᱪᱷᱟ ᱛᱟᱦᱚᱞᱮ ᱮᱢ ᱞᱟᱹᱭ ᱠᱮᱫᱟ ᱚᱱᱟ ᱫᱚ ᱴᱷᱤᱠ ᱜᱮᱭᱟ ᱾ ᱛᱟᱦᱚᱞᱮ ᱚᱱᱠᱟᱧ ᱟᱸᱡᱚᱢ ᱵᱟᱲᱟ ᱠᱟᱜᱼᱟ ᱡᱮ ᱢᱟᱜ ᱢᱚᱬᱮ ᱫᱚ ᱚᱱᱠᱟ ᱵᱚᱪᱷᱚᱨ ᱫᱚ ᱵᱟᱝ ᱦᱩᱭᱩᱜ ᱜᱮᱭᱟ?
ᱦᱳᱭ ᱦᱳᱭ ᱚᱱᱟ ᱫᱚ ᱚᱱᱠᱟ ᱦᱩᱭᱩᱜ ᱜᱮᱭᱟ ᱯᱮ ᱥᱮᱨᱢᱟ ᱵᱟᱠᱷᱟᱱ ᱫᱚ ᱢᱚᱬᱮ ᱥᱮ ᱥᱮᱨᱢᱟ ᱪᱷᱟᱲᱟ ᱪᱷᱟᱲᱟ ᱦᱩᱭᱩᱜᱼᱟ
ᱟᱪᱪᱷᱟ ᱦᱮᱸ ᱢᱟᱱᱮ ᱚᱱᱟ ᱫᱚ ᱵᱚᱪᱷᱚᱨ ᱫᱚ ᱵᱟᱝ ᱦᱩᱭᱩᱜᱼᱟ
ᱦᱳᱭ
ᱛᱟᱦᱚᱞᱮ ᱡᱟᱦᱟᱸ ᱥᱮᱨᱢᱟ ᱢᱟᱜᱽ ᱢᱚᱬᱮ ᱯᱮ ᱵᱚᱸᱜᱟᱭᱟ ᱚᱱᱟ ᱥᱮᱨᱢᱟ ᱫᱚ ᱵᱟᱦᱟ ᱫᱚ ᱵᱟᱯᱮ ᱵᱚᱸᱜᱟ ᱟᱛᱚ?
ᱦᱩᱢ ᱵᱟᱦᱟ
ᱵᱟᱝ ᱵᱟᱝ ᱚᱱᱟ ᱥᱮᱨᱢᱟ ᱫᱚ ᱵᱟᱦᱟ ᱫᱚ ᱵᱟᱝ ᱚᱱᱟ ᱫᱚ ᱥᱩᱱᱩᱢ ᱥᱤᱸᱫᱩᱨ ᱟᱬᱜᱚ ᱦᱚᱴᱚ ᱠᱟᱜ ᱦᱩᱭᱩᱜᱼᱟ ᱾
ᱚ ᱥᱩᱫᱩ ᱦᱮᱸ ᱦᱮᱸ ᱢᱟᱱᱮ ᱤᱱᱟᱹ ᱥᱮᱨᱢᱟ ᱫᱚ ᱠᱷᱟᱹᱞᱤ ᱥᱩᱱᱩᱢ ᱥᱤᱸᱫᱩᱨ ᱛᱮᱫ ᱯᱮ ᱟᱬᱜᱚᱭᱟ ᱢᱟᱱᱮ ᱚᱱᱠᱟ ᱡᱮ ᱵᱚᱸᱜᱟ ᱵᱩᱨᱩ ᱟᱫᱚ ᱡᱟᱦᱟᱸ ᱟᱨᱚ ᱡᱟᱦᱟᱸᱭ ᱫᱟᱲᱮ ᱠᱚᱵᱚᱱ ᱮᱢ ᱠᱚᱣᱟ ᱚᱱᱠᱟ ᱫᱚ ᱵᱟᱝ ᱦ ᱦᱩᱭᱩᱜᱼᱟ ᱚᱱᱟ ᱫᱚ ᱢᱟᱜ ᱢᱚᱬᱮ ᱨᱮ ᱦᱩᱭᱩᱜᱼᱟ
ᱦᱳᱭ ᱦᱳᱭ
ᱟᱪᱪᱷᱟ
ᱟᱯᱮ ᱥᱮᱫ ᱫᱚ ᱛᱟᱦᱚᱞᱮ ᱵᱟᱝ ᱦᱩᱭᱩᱜ ᱜᱮᱭᱟ
ᱟᱞᱮ ᱥᱮᱫ ᱫᱚ ᱚᱱᱠᱟ ᱢᱟᱜ ᱢᱚᱬᱮ ᱫᱚ ᱵᱟᱝ ᱦᱩᱭᱩᱜᱼᱟ ᱵᱟᱦᱟ ᱟᱨ ᱥᱚᱨᱦᱟᱭ ᱛᱮᱫ ᱜᱮ ᱦᱩᱭᱩᱜᱼᱟ ᱟᱨ ᱡᱟᱦᱟᱸ ᱱᱚᱜᱼᱚᱭ ᱠᱟᱨᱟᱢ ᱠᱚ ᱠᱚ ᱞᱟᱹᱭᱟ ᱱᱚᱣᱟ ᱦᱚᱸ ᱵᱟᱝ ᱦᱩᱭᱩᱜᱼᱟ ᱚᱱᱠᱟ ᱧᱮᱞ ᱵᱟᱲᱟ ᱵᱟᱝ ᱦᱩᱭ ᱠᱟᱱᱟ ᱵᱟᱲᱟᱭ ᱦᱚᱸ ᱵᱟᱹᱡᱤ ᱠᱟᱜᱼᱟ ᱠᱟᱨᱟᱢ ᱤᱫᱤ ᱠᱟᱛᱮᱮᱫ ᱫᱚ
ᱦ ᱡᱟᱭᱦᱳᱠ
ᱟᱫᱚ ᱤᱧ ᱦᱚᱸ ᱵᱟᱹᱧ ᱵᱟᱰᱟᱭ ᱛᱟᱦᱮᱸᱫ ᱢᱮᱱᱠᱷᱟᱱ ᱚᱱᱟᱦᱚ ᱵᱟᱹᱭ ᱵᱟᱹᱭᱛᱮ ᱤᱧᱤᱧ ᱵᱟᱰᱟᱭ ᱟᱹᱱᱤᱡᱼᱟ ᱟᱨ ᱚᱱᱟ ᱫᱚᱟᱱᱮ ᱢᱟᱱ ᱫᱤᱥᱚᱢ ᱥᱮᱫ ᱥᱮᱱ ᱠᱟᱛᱮᱫ ᱜᱮ
ᱦᱮᱸ ᱦᱮᱸ
ᱵᱟᱠᱷᱟᱱ ᱫᱚ ᱤᱧ ᱦᱚᱸ ᱩᱱᱟᱹᱜ ᱫᱚ ᱵᱟᱹᱧ ᱵᱟᱰᱟᱭ ᱛᱟᱦᱮᱸᱫ ᱦᱮᱸ
ᱟᱪᱷᱟ
ᱟᱪᱪᱷᱟ ᱚᱠᱛᱚ ᱦᱚᱸ ᱢᱩᱪᱟᱹᱫ ᱰᱩᱜᱤ ᱥᱮᱫ ᱜᱮ ᱥᱮᱴᱮᱨᱠᱟᱱ ᱛᱟᱞᱟᱝᱟ ᱵᱟᱝ ᱫᱚ ᱵᱟᱝ ᱟᱫᱚ
ᱦᱮᱸ ᱦᱮᱸ
ᱦᱳᱭᱥᱮ ᱟᱫᱚ ᱟᱯᱮ ᱥᱮᱫ ᱫᱚ ᱤᱭᱟᱹ ᱯᱚᱨᱚᱵᱽ ᱯᱩᱱᱟᱹᱭ ᱠᱚ ᱪᱮᱫ ᱠᱚ ᱚᱱᱠᱟ ᱦᱩᱭᱩᱜ ᱜᱮᱭᱟ ᱧᱮᱞ ᱠᱚ ᱪᱟᱞᱟᱜ ᱦᱩᱭᱩᱜᱼᱟ ᱦᱮ ᱟᱯᱮ ᱟᱢ ᱛᱚ ᱵᱟᱢ ᱞᱟᱹᱭᱟ ᱡᱮ ᱦᱤᱡᱩᱜ ᱯᱮᱫᱟ ᱦᱮᱸᱥᱮ ᱮᱴᱟᱜ ᱢᱚᱱᱮᱛᱮ ᱵᱟᱝ ᱨᱮᱦᱚᱸ ᱫᱟᱫᱟ ᱯᱮᱲᱟ
ᱦᱮᱸ ᱦᱮᱸ ᱦᱤᱡᱩᱜ ᱯᱮ ᱟᱞᱮ ᱥᱮᱫ ᱦᱚᱸ ᱚᱱᱠᱟ ᱯᱚᱨᱚᱵᱽ ᱠᱚᱫᱚ ᱦᱩᱭᱩᱜ ᱜᱮᱭᱟ ᱡᱟᱦᱟᱸ ᱞᱮᱠᱟᱧ ᱞᱟᱹᱭ ᱠᱮᱫᱜᱼᱟ ᱵᱟᱦᱟ ᱟᱨ ᱥᱚᱦᱚᱨᱟᱭ ᱱᱚᱣᱟ ᱠᱤᱱ ᱵᱟᱨᱭᱟ ᱜᱮ ᱦᱩᱭᱩᱜᱼᱟ ᱡᱟᱹᱥᱛᱤ ᱫᱚ ᱟᱫᱚ ᱦᱤᱡᱩᱜ ᱯᱮ
ᱟᱨ ᱮᱴᱟᱜ ᱠᱚᱫᱚ ᱪᱮᱫ ᱠᱚ ᱚᱱᱠᱟ
ᱟᱫᱚ ᱚᱱᱠᱟ ᱯᱚᱨᱚᱵ ᱫᱚ ᱟᱞᱮᱥᱮᱫ ᱫᱚ ᱵᱟᱝ ᱦᱩᱭᱩᱜᱼᱟ
ᱧᱩᱛᱩᱢᱟᱱ
ᱧᱩᱛᱩᱢᱟᱱ ᱯᱚᱨᱚᱵᱽ ᱫᱚ ᱚᱱᱠᱟ ᱫᱚ ᱦᱟᱜ ᱠᱷᱟᱱ ᱟᱞᱮ ᱥᱩᱨ ᱥᱩᱯᱩᱨ ᱠᱚᱨᱮ ᱫᱚ ᱵᱟᱹᱱᱩᱜ ᱟᱠᱟᱜᱼᱟ
ᱚ ᱡᱟᱭᱦᱳ ᱟ ᱵᱟᱹᱱᱩᱜ ᱠᱷᱟᱱ ᱫᱚ ᱯᱚᱨᱚᱵᱽ ᱛᱮᱱᱟᱜ ᱛᱚ ᱵᱟᱹᱱᱩᱜ ᱟᱠᱟᱫᱟ ᱦᱳᱭ ᱥᱮ ᱟᱫᱚ ᱢᱟ ᱛᱟᱦᱚᱞᱮ
ᱦ
ᱠᱷᱚᱱ